ᱚᱝᱠᱟ
ᱦᱮᱞᱳ
ᱦᱮᱸ ᱟᱸᱡᱚᱢ ᱫᱟᱵᱤᱱ
ᱦᱮᱸ ᱜᱚᱝᱠᱮ ᱟᱸᱡᱚᱢ ᱫᱟᱹᱞᱤᱧ ᱟᱨ ᱦᱚᱜᱼᱚ ᱱᱟ ᱦᱮᱡ ᱦᱮ ᱱᱤᱛᱚᱜ ᱞᱤᱧ ᱧᱮᱞ ᱫᱟ ᱾ ᱦᱮᱸ ᱦᱟᱱᱟᱴᱟᱜ ᱴᱟᱭᱤᱢ ᱟᱨ ᱨᱟᱠᱟᱵ ᱠᱟᱛᱮᱜ ᱜᱮ ᱦᱮᱱᱟᱜᱼᱟ ᱵᱟ ᱵᱟᱨᱚ ᱯᱚᱭᱮᱱᱴ ᱵᱟᱨᱳ ᱤᱥᱴᱩ ᱛᱤᱱ ᱡᱟᱦᱟᱸ ᱦᱩᱭᱩᱜ ᱠᱟᱱᱟ ᱵᱟᱨᱚ ᱢᱤᱱᱤᱴ ᱛᱤᱱ ᱥᱮᱠᱮᱱᱰ ᱚᱱᱟ ᱨᱟᱠᱟᱵ ᱠᱟᱛᱮᱜ ᱜᱮ ᱦᱮᱱᱟᱜ ᱛᱟᱹᱞᱤᱧᱟᱹ᱾ ᱟᱨ ᱱᱚᱛᱮ ᱵᱮᱠᱜᱨᱟᱣᱩᱱᱰ ᱨᱮ ᱦᱟᱱᱮ ᱡᱟᱦᱟᱸ ᱮᱸᱫ ᱪᱮᱛᱟᱱ ᱠᱷᱚᱱᱟᱜ ᱚᱨ ᱟᱬᱜᱚ ᱠᱟᱛᱮᱜ ᱡᱟᱦᱟᱸ ᱴᱟᱭᱢᱟᱨ ᱠᱚ ᱧᱮᱞᱚᱜ ᱚᱸᱰᱮ ᱫᱚ ᱱᱚᱣᱟᱴᱟᱜ ᱡᱟᱦᱟᱸ ᱞᱟᱝ ᱠᱚᱞ ᱞᱟᱝ ᱞᱟᱜᱟᱣ ᱟᱠᱟᱫᱟ ᱚᱱᱟ ᱚᱱᱟ ᱴᱟᱭᱢᱟᱨ ᱨᱟᱠᱟᱵᱚᱜ ᱠᱟᱱᱟ᱾
ᱚᱱᱟ ᱫᱚ ᱵᱟᱝ ᱚᱥᱩᱵᱤᱫᱟ ᱤᱧᱟᱹᱜ ᱦᱚᱸ ᱢᱤᱫ ᱫᱷᱟᱣ ᱚᱝᱠᱟ ᱞᱮᱱ ᱛᱤᱧᱟᱹ
ᱦᱩᱸ ᱦᱩᱸ ᱦᱩᱸ ᱚᱱᱟ ᱦᱚᱛᱮ ᱫᱚ ᱡᱟᱹᱱᱤᱡ ᱯᱨᱚᱵᱞᱮᱢ ᱫᱚ ᱵᱟᱝ ᱦᱩᱭᱩᱜ ᱟᱥᱟ ᱠᱚᱨᱮ
ᱦᱩᱸ ᱤᱧᱟᱹᱜ ᱢᱤᱫᱷᱟᱣ ᱚᱱᱠᱟ ᱞᱮᱧ ᱛᱟᱭᱟ ᱦᱟᱱᱟᱴᱟᱜ ᱨᱮ
ᱟᱸ ᱚ ᱡᱟᱦᱟᱸ ᱞᱟᱝ ᱞᱟᱹᱭᱮᱫ ᱛᱟᱦᱮᱸᱱᱟ ᱜᱚᱞᱯᱚ ᱛᱟᱦᱞᱮ
ᱡᱮ ᱜᱚᱝᱠᱮ ᱛᱟᱦᱚᱞᱮ ᱞᱟᱹᱭ ᱫᱟᱹᱞᱤᱧ ᱡᱮ ᱟᱹᱵᱤ ᱟᱵᱮ ᱟᱵᱮᱱᱟᱜ ᱡᱟᱦᱟᱸ ᱟᱹᱛᱩ ᱫᱤᱥᱚᱢ
ᱦᱮᱸ
ᱚᱱᱛᱮ ᱫᱚ ᱦᱚᱸ ᱵᱤᱧ ᱠᱤᱫᱤᱧ ᱠᱚᱫᱚ ᱠᱚ ᱧᱟᱢ ᱵᱟᱲᱟᱜ ᱜᱮᱭᱟ ᱥᱮ ᱵᱟᱝ
ᱦᱮᱸ ᱜᱚᱝᱠᱮ ᱦᱚᱸᱜᱼᱚᱝ ᱠᱩ ᱵᱤᱧ ᱠᱤᱫᱤᱧ ᱫᱚᱢᱮ ᱜᱮᱠᱚ ᱩᱰᱩᱠᱚᱜᱼᱟ ᱱᱚᱛᱮ ᱫᱚ ᱵᱤᱨ ᱫᱤᱥᱚᱢ ᱛᱚ ᱵᱤᱨᱵᱩᱨᱩ ᱠᱚ ᱦᱮᱱᱟᱜᱼᱟ ᱛᱟᱦᱚᱞᱮ ᱵᱩᱨᱩ ᱠᱷᱚᱱᱟᱜ ᱠᱚ ᱟᱬᱜᱚ ᱦᱤᱡᱩᱜ ᱟᱠᱚ ᱛᱟᱦᱚᱞᱮ ᱦᱮᱸᱮᱸ ᱱᱤᱛᱚ ᱟᱹᱭᱩᱵ ᱟᱭᱩᱵ ᱥᱚᱢᱚᱭ ᱜᱮ ᱵᱤᱥᱤ ᱠᱚ ᱩᱰᱩᱠᱚᱜ ᱟᱠᱚ ᱵᱩᱨᱩ ᱠᱷᱚᱱᱟᱜ ᱠᱚ ᱩᱰᱩᱠ ᱦᱤᱡᱩᱜᱼᱟ ᱟᱞᱮ ᱟᱛᱩ ᱥᱩᱨ ᱨᱮᱜᱮ ᱡᱷᱟᱨᱱᱟ ᱦᱮᱱᱟᱜᱼᱟ ᱚᱱᱛᱮ ᱡᱷᱟᱨᱱᱟ ᱰᱟᱹᱰᱤ ᱫᱟᱜ ᱧᱩ ᱛᱟᱨᱯᱚᱨ ᱠᱟᱹᱴᱤᱡ ᱠᱚ ᱫᱟᱬᱟ ᱵᱟᱲᱟᱭᱟ ᱟᱹᱛᱩ ᱨᱮᱱᱟᱜ ᱡᱟᱦᱟᱸ ᱪᱟᱞᱪᱚᱞᱚᱱ ᱠᱚᱠᱚ ᱧᱮᱞ ᱤᱫᱤᱭᱟᱠᱚ ᱱᱩᱠᱩᱣᱟᱜ ᱦᱚᱸ ᱢᱤᱫᱴᱮᱱ ᱤᱪᱪᱷᱟᱹ ᱛᱟᱦᱮᱱᱟ ᱡᱮ ᱟᱞᱮᱭᱟᱜ ᱦᱚᱸ ᱟᱛᱳ ᱛᱟᱦᱮᱸ ᱞᱮᱱᱠᱷᱟᱱ ᱱᱚᱝᱠᱟ ᱥᱚᱢᱟᱡᱽ ᱥᱮᱵᱟ ᱨᱮᱱᱟᱜ ᱢᱤᱫᱴᱮᱱ ᱦᱮᱸ ᱥᱚᱢᱟᱡᱽ ᱥᱮᱵᱟ ᱨᱮᱱᱟᱜ ᱢᱤᱫᱴᱮᱱ ᱫᱟᱣ ᱧᱟᱢ ᱠᱚᱜᱼᱟ ᱱᱤᱦᱟᱹᱛ ᱦᱮᱸ ᱵᱤᱧ ᱠᱤᱫᱤᱧ ᱦᱩᱭᱮᱱ ᱛᱮ ᱵᱤᱨ ᱜᱟᱡᱟᱲ ᱨᱮ ᱛᱟᱦᱮᱱ ᱦᱩᱭᱩᱜ ᱠᱟᱱᱟ ᱦᱚᱸᱜᱼᱚ ᱱᱚᱝᱠᱟ ᱢᱤᱫᱴᱮᱱ ᱠᱟᱛᱷᱟ
ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱟᱞᱮ ᱞᱮᱠᱟ ᱵᱤᱨ ᱵᱩᱨᱩ ᱠᱚ ᱦᱮᱱᱟᱜ ᱟᱥᱮ ᱵᱟᱹᱱᱩᱜᱼᱟ
ᱜᱚᱢᱠᱮ ᱟᱞᱮ ᱱᱚᱛᱮ ᱫᱚ ᱵᱤᱨ ᱫᱚ ᱡᱟᱹᱥᱛᱤ ᱫᱚ ᱵᱟᱹᱱᱩᱜ ᱜᱮᱭᱟ ᱟᱫᱚ ᱥᱮᱬᱟ ᱥᱮᱬᱟ ᱰᱩᱝᱨᱤ ᱢᱮᱱᱟᱜᱼᱟ ᱢᱟᱱᱮ ᱵᱩᱨᱩ ᱢᱮᱱᱟᱜᱼᱟ ᱟᱫᱚ ᱚᱱᱟ ᱵᱩᱨᱩ ᱠᱚᱨᱮ ᱜᱮ ᱫᱚᱢᱮ ᱞᱟᱴᱟᱣ ᱟᱠᱟᱱᱟ ᱛᱚ ᱜᱚᱢᱠᱮ ᱱᱮᱛᱟᱨ ᱫᱚ
ᱦᱮᱸ
ᱯᱟᱹᱦᱤᱞ ᱫᱚ ᱥᱮᱛᱟᱜ ᱟᱹᱭᱩᱵ ᱨᱟᱠᱟᱵ ᱦᱩᱭᱩᱜ ᱠᱟᱱ ᱛᱟᱦᱮᱸᱫ ᱥᱟᱦᱟᱱ ᱥᱟᱠᱟᱢ ᱟᱹᱜᱩ ᱟᱫᱚ ᱱᱮᱛᱟᱨ ᱫᱚ ᱚᱱᱠᱟ ᱚᱱᱠᱟ ᱥᱮᱱ ᱵᱟᱝ ᱦᱩᱭᱩᱜᱼᱟ ᱟᱫᱚ ᱵᱤᱧ ᱠᱤᱰᱤᱧ ᱢᱟ ᱫᱚᱢᱮ ᱠᱚ ᱰᱷᱮᱨ ᱟᱠᱟᱱ ᱦᱩᱸ ᱟᱫᱚ ᱦᱮᱸ ᱦᱚᱞᱟ ᱢᱟᱫᱷᱮᱨ ᱜᱮ ᱢᱮᱨᱚᱢ ᱜᱩᱯᱤ ᱞᱤᱧ ᱥᱮᱱ ᱞᱮᱱᱟ ᱟᱫᱚ ᱟᱹᱞᱤᱧ ᱢᱤᱫᱴᱟᱝ ᱢᱮᱨᱚᱢ ᱞᱤᱧ ᱮᱲᱮ ᱦᱚᱪᱚᱭᱮᱱᱟ ᱟᱨᱠᱤ ᱧᱮᱞᱮ ᱠᱟᱱᱟᱞᱤᱧ ᱮᱸ ᱢᱤᱫᱴᱟᱝ ᱚᱱᱟ ᱪᱮᱫ ᱠᱚ ᱞᱟᱹᱭᱟ ᱜᱚᱝᱠᱮ ᱚᱱᱟ ᱫᱷᱤᱨᱤ ᱨᱮᱱᱟᱜ ᱢᱤᱫᱴᱟᱝ ᱠᱷᱚᱠᱨᱚ ᱢᱮᱱᱟᱜᱼᱟ ᱵᱩᱡ ᱮᱫᱟᱵᱤᱱ ᱟᱫᱚ ᱠᱷᱚᱠᱨᱚ ᱠᱚᱫᱚ ᱜᱚᱴᱟ ᱜᱮᱛᱚ ᱚᱱᱟ ᱰᱩᱝᱨᱤ ᱠᱚᱨᱮ ᱫᱚ ᱫᱷᱤᱨᱤ ᱠᱷᱚᱠᱨᱚ ᱠᱚᱫᱚ ᱢᱮᱱᱟᱜ ᱜᱮᱭᱟ
ᱦᱮᱸ
ᱟᱫᱚᱞᱤᱧ ᱧᱮᱞ ᱮᱫᱟ ᱡᱚᱠᱷᱚᱱ ᱞᱤᱧ ᱞᱮᱠᱷᱟᱭᱮᱫ ᱠᱚᱣᱟ ᱠᱷᱟᱭᱟᱞ ᱮᱫ ᱠᱚᱣᱟᱞᱤᱧ ᱢᱮᱨᱚᱢ ᱡᱮ ᱢᱤᱫᱴᱟᱝ ᱢᱮᱨᱚᱢ ᱢᱟ ᱵᱟᱹᱱᱩᱜ ᱜᱮᱭᱟ ᱵᱩᱡᱽ ᱮᱫᱟ ᱵᱮᱱ ᱟᱫᱚ ᱚᱸ
ᱟᱹᱞᱤᱧ ᱞᱤᱧ ᱯᱟᱸᱡᱟ ᱞᱤᱧ ᱥᱮᱱ ᱮᱱᱟ ᱦᱟᱱᱛᱮ ᱱᱟᱛᱮ ᱞᱤᱧ ᱧᱮᱞᱮ ᱠᱟᱱᱟ ᱡᱮ ᱚᱠᱟ ᱠᱚᱨᱮ ᱟᱴᱚᱠ ᱮᱱᱟᱭ ᱥᱮᱭ ᱪᱤᱠᱟᱹᱭᱱᱟᱭ ᱟᱫᱚ ᱩᱱ ᱫᱚᱞᱤᱧ ᱧᱮᱞᱮ ᱠᱟᱱᱟ ᱡᱮ ᱢᱤᱫᱴᱟᱝ ᱡᱟᱦᱟᱸᱭ ᱫᱚ ᱦ ᱪᱤᱞᱤ ᱠᱚ ᱢᱮᱛᱟ ᱠᱚ ᱢᱚᱭᱟᱞ ᱠᱚ ᱢᱮᱛᱟ ᱠᱚ ᱠᱟᱱᱟ ᱜᱚᱝᱠᱮ ᱟᱫᱚ ᱟᱯᱮ ᱚᱱᱛᱮ ᱫᱚ ᱪᱤᱞᱤ ᱪᱚ ᱠᱚ ᱢᱮᱛᱟ ᱠᱚ ᱦᱟᱸᱜ
ᱦᱩᱸᱻ
ᱟᱫᱚᱞᱤᱧ ᱧᱮᱞᱮ ᱠᱟᱱᱟ ᱩᱱᱤ ᱩᱫ ᱠᱟᱫᱮᱭᱟ ᱟᱨ ᱠᱟᱴᱟ ᱛᱮᱫ ᱫᱚ ᱵᱟᱭ ᱩᱫ ᱫᱟᱲᱮ ᱟᱠᱟᱫ ᱛᱟᱭᱟ ᱟᱫᱚ ᱟᱫᱚ ᱦᱟᱜ ᱟᱫᱚ ᱟᱹᱞᱤᱧ ᱫᱚ ᱚᱱᱟ ᱠᱟᱴᱟ ᱥᱟᱵ ᱠᱟᱛᱮᱫ ᱞᱤᱧ ᱚᱨᱮ ᱠᱟᱱᱟ ᱟᱫᱚ ᱠᱤᱪᱩ ᱜᱟᱱ ᱞᱤᱧ ᱚᱨ ᱵᱟᱲᱟ ᱧᱮᱞᱫᱟᱹᱧ ᱧᱮᱞᱫᱟᱹᱧ ᱵᱟᱭ ᱟᱲᱟᱜᱮ ᱠᱟᱱᱟ ᱟᱫᱚᱧ ᱞᱟᱹᱭᱟ ᱢᱚᱪᱟ ᱨᱮᱱᱟᱜ ᱢᱚᱪᱟ ᱨᱮᱱᱟᱜ ᱡᱤᱞᱤᱧ ᱨᱮᱡᱮᱭᱟ ᱵᱟᱝ ᱚᱠᱟ ᱫᱚ ᱵᱟᱹᱞᱤᱧ ᱠᱟᱹᱢᱤᱭᱟ ᱫᱤᱭᱮ ᱡᱚᱢ ᱦᱚᱪᱟᱱᱤ ᱡᱚᱢ ᱟᱨ ᱢᱤᱫᱤᱛᱟᱝ ᱞᱤᱧ ᱮᱲᱮ ᱦᱚᱪᱚᱭᱮᱱᱟ ᱜᱚᱝᱠᱮ ᱚᱱᱠᱟ ᱠᱟᱛᱮᱫ
ᱚ
ᱜᱚᱝᱠᱮ ᱟᱯᱮ ᱚᱱᱛᱮ ᱫᱚ ᱩᱱᱠᱩ ᱚᱡᱚᱜᱚᱲ ᱠᱚᱫᱚ ᱠᱚ ᱧᱟᱢ ᱵᱟᱲᱟᱜ ᱜᱮᱭᱟ ᱥᱮ
ᱦᱮᱸ ᱜᱚᱢᱠᱮ ᱱᱚᱛᱮ ᱚᱱᱟ ᱵᱩᱨᱩ ᱥᱩᱨ ᱨᱮᱜᱮ ᱡᱟᱦᱟᱸ ᱡᱷᱟᱨᱱᱟ ᱦᱮᱱᱟᱜ ᱛᱚ ᱚᱱᱮ ᱚᱸᱰᱮ ᱡᱟᱦᱟᱸ ᱚᱡᱚᱜᱚᱨ ᱠᱚ ᱛᱟᱦᱮᱱ ᱜᱮᱭᱟ ᱠᱚ ᱫᱟᱨᱮ ᱠᱚᱨᱮ ᱛᱟᱯᱚᱨ
ᱦᱩᱸ
ᱦᱮᱸ ᱱᱮᱛᱟᱨ ᱠᱩ ᱠᱩᱢᱤᱨ ᱥᱚᱝᱠ ᱦᱮᱸ ᱠᱟᱹᱴᱤᱡ ᱠᱚ ᱠᱚᱢ ᱟᱠᱟᱱᱟ ᱛᱟᱦᱚᱞᱮ
ᱜᱚᱢᱠᱮ ᱠᱩᱢᱤᱨ ᱵᱚᱞᱛᱮ ᱩᱱᱠᱩ ᱡᱟᱦᱟᱸ ᱛᱟᱭᱟᱝ ᱢᱟᱜᱟᱱ
ᱦᱮᱸ ᱦᱮᱸ ᱛᱟᱭᱟᱝ ᱢᱟᱜᱟᱨ ᱱᱮᱛᱟᱨ ᱦᱮᱸ ᱛᱟᱭ ᱢᱟᱜᱟᱨ ᱵᱚᱱ ᱞᱟᱹᱭᱮᱫ ᱦᱳᱭ ᱚᱱᱮ ᱩᱱᱠᱩ ᱞᱟᱦᱟᱛᱮ ᱯᱟᱹᱦᱤᱞ ᱫᱚ ᱫᱚᱢᱮ ᱜᱮᱠᱚ ᱛᱟᱦᱮᱸ ᱠᱟᱱᱟ ᱛᱟᱞᱚᱞᱮ ᱦᱮᱸ ᱱᱤᱛᱳᱜ ᱫᱚ ᱦᱚᱲ ᱠᱚᱦᱚᱸ ᱠᱚ ᱰᱷᱮᱨᱚᱜ ᱠᱟᱱᱟ ᱛᱟᱞᱚᱞᱮ ᱡᱟᱦᱟᱸ ᱵᱤᱨ ᱵᱩᱨᱩ ᱩᱡᱟᱹᱲᱚᱜ ᱠᱟᱱᱟ ᱪᱮᱬᱮ ᱪᱩᱯᱲᱤ ᱠᱚ ᱟᱫᱚᱜ ᱠᱟᱱᱟ ᱟᱨ ᱡᱤ ᱡᱤᱵᱽ ᱡᱤᱭᱟᱹᱞᱤ ᱠᱚᱦᱚᱸ ᱠᱚ ᱠᱚᱢᱚᱜ ᱠᱟᱱᱟ
ᱠᱚᱢᱚᱜ ᱠᱟᱱᱟ ᱠᱚᱢᱚᱜ ᱠᱟᱱᱟ ᱟᱨ ᱢᱟᱹᱱᱢᱤ ᱠᱚᱦᱚᱸ ᱦᱤᱥᱟᱹ ᱥᱤᱠᱤᱜ ᱵᱟᱹᱲᱛᱤᱜ ᱠᱟᱱᱟ ᱦᱤᱥᱟᱹᱥᱣᱟᱹ ᱡᱟᱦᱟᱸ
ᱦᱮᱸ ᱦᱮᱸ ᱛᱟᱦᱚᱞᱮ ᱦᱮᱸ ᱢᱤᱫ ᱞᱟᱦᱟᱛᱮ ᱵᱤᱨ ᱵᱩᱨᱩ ᱛᱟᱦᱮᱸ ᱠᱟᱱᱛᱮ ᱡᱟᱦᱟᱸᱭ ᱚᱱᱟ ᱚᱸᱰᱮ ᱠᱷᱚᱱᱟᱜ ᱜᱮ ᱥᱟᱦᱟᱱ ᱥᱟ ᱥᱟᱠᱟᱢ ᱥᱮ ᱢᱤᱫᱴᱮᱱ ᱮ ᱟᱹᱰᱤ ᱠᱤᱪᱷᱩ ᱟᱹᱜᱩ ᱠᱟᱛᱮᱜ ᱡᱟᱦᱟᱸ ᱧᱮᱞᱮ ᱨᱟᱥᱟ ᱟᱹᱜᱩ ᱠᱟᱛᱮᱜ ᱵᱟᱡᱟᱨ ᱨᱮ ᱟᱹᱠᱷᱨᱤᱧ ᱠᱟᱛᱮᱜ ᱡᱟᱦᱟᱸ ᱦᱮᱸ ᱞᱟᱡ ᱫᱟᱠᱟ ᱪᱟᱞᱟᱣ ᱦᱩᱭᱩᱜ ᱠᱟᱱ ᱛᱟᱦᱮᱸᱫ ᱯᱟᱹᱦᱤᱞᱚᱜ ᱛᱟᱦᱚᱞᱮ ᱱᱮᱛᱟᱨ ᱠᱚ ᱜᱤᱫᱽᱨᱟᱹ ᱫᱚ ᱱᱚᱣᱟ ᱫᱚ ᱵᱟᱝᱠᱚ ᱵᱩᱡᱽ ᱫᱟᱲᱮᱭᱟᱜ-ᱟ
ᱵᱟᱝᱠᱚ ᱵᱩᱡᱽ-ᱟ ᱜᱚᱢᱠᱮ ᱵᱩᱡᱽ ᱨᱮᱱᱟᱜ ᱦᱚᱸ ᱵᱟᱝᱠᱚ ᱫᱤᱠᱮᱜ-ᱟ
ᱦᱮᱸ ᱛᱟᱦᱚᱞᱮ ᱱᱮᱛᱟᱨ ᱠᱚ ᱜᱤᱫᱽᱨᱟᱹ ᱫᱚ ᱟᱠᱟᱨᱮ ᱵᱟᱦᱨᱮ ᱠᱟᱹᱢᱤ ᱠᱚᱠᱚ ᱪᱟᱞᱟᱜ ᱠᱟᱱᱟ ᱦᱮᱸ ᱥᱮ ᱟᱹᱰᱤ ᱨᱚᱠᱚᱢᱟᱜ ᱠᱟᱹᱢᱤ ᱠᱚᱠᱚ ᱠᱟᱹᱢᱤᱭᱮᱫᱟ ᱞᱟᱦᱟ ᱛᱮᱫᱚ ᱵᱟᱝ ᱛᱟᱦᱮᱸ ᱠᱟᱱᱟ ᱱᱚᱣᱟ ᱠᱚᱫᱚ ᱛᱟᱦᱚᱞᱮ ᱯᱟᱹᱦᱤᱞ ᱦᱚᱲ ᱫᱚ ᱢᱟᱱᱮ ᱡᱟᱦᱟᱸ ᱞᱮᱠᱟ ᱠᱟᱛᱮᱜ ᱡᱤᱵᱚᱱ ᱠᱚ ᱠᱷᱟᱸᱰᱟᱣ ᱟᱠᱟᱫᱟ ᱱᱚᱣᱟ ᱡᱮᱢᱚᱱ ᱱᱮᱛᱟᱨ ᱠᱚ ᱜᱤᱫᱽᱨᱟᱹ ᱫᱚ ᱵᱟᱝᱠᱚ ᱵᱩᱡᱷᱟᱹᱣ ᱫᱟᱲᱮᱭᱟᱜ-ᱟ
ᱦᱩᱸᱻᱦᱩᱻᱦᱩᱸᱻᱦᱩᱸ ᱜᱚᱢᱠᱮ ᱱᱚᱣᱟ ᱫᱚ ᱡᱟᱦᱟᱸᱵᱮᱱ ᱞᱟᱹᱭ ᱠᱮᱫᱟ ᱮᱠᱫᱚᱢ ᱮᱠᱫᱚᱢ ᱢᱟᱱᱮ ᱡᱚᱛᱷᱟᱛ ᱠᱟᱛᱷᱟ ᱵᱤᱱ ᱞᱟᱹᱭ ᱞᱟᱹᱭ ᱨᱟᱠᱟᱵ ᱠᱟᱛᱷᱟ
ᱛᱟᱦᱚᱞᱮ ᱜᱚᱢᱠᱮ ᱦᱮᱸ ᱟᱵᱮ ᱟᱵᱮᱱ ᱦᱚᱸᱛᱚ ᱯᱟᱹᱦᱤᱞ ᱫᱚᱞᱤᱧ ᱟᱸᱡᱚᱢ ᱛᱟᱦᱮᱸᱫ ᱦᱮᱸ ᱮ ᱱᱤᱛᱚᱜ ᱫᱚᱢᱮ ᱢᱮᱨᱚᱢ ᱠᱚᱵᱮᱱ ᱜᱩᱯᱤ ᱛᱟᱦᱮᱱ ᱥᱮ ᱱᱚᱜ ᱱᱚᱝᱠᱟ ᱟᱨᱚ ᱡᱟᱦᱟᱸᱱᱟᱜ ᱚᱱᱟ ᱵᱟᱫᱽ ᱫᱤᱭᱮ ᱪᱮᱫ ᱪᱮᱫ ᱪᱮᱫ ᱠᱚᱵᱚᱱ ᱪᱤᱠᱟᱹᱭ ᱛᱟᱦᱮᱸᱫ ᱡᱟᱦᱟᱸ ᱚᱵᱚᱥᱚᱨ ᱥᱚᱢᱚᱭ ᱨᱮ ᱡᱟᱦᱟᱸ ᱟᱵᱮᱱ ᱯᱷᱟᱠᱟ ᱴᱟᱭᱤᱢ ᱨᱮ
ᱟᱫᱚ ᱜᱚᱢᱠᱮ ᱟᱹᱞᱤᱧ ᱫᱚ ᱚᱯᱥᱚᱨ ᱢᱟ ᱟᱹᱰᱤ ᱠᱚᱢ ᱜᱮᱞᱤᱧ ᱛᱟᱦᱮᱱ ᱚᱲᱟᱜ ᱠᱚᱨᱮ ᱮᱸ ᱦᱤᱡᱩᱜ ᱜᱮᱭᱟ ᱠᱚ ᱦᱟᱹᱱᱤ ᱱᱷᱟᱹᱭ ᱠᱚ ᱦᱤᱡᱩᱜᱼᱟ ᱟᱫᱚ ᱢᱮᱨᱚᱢ ᱠᱚ ᱜᱩᱯᱤ ᱞᱤᱧ ᱪᱟᱞᱟᱜᱼᱟ ᱠᱟᱲᱟ ᱵᱤᱛᱠᱤᱱ ᱠᱚ ᱛᱟᱦᱮᱸ ᱠᱟᱱᱟ ᱰᱷᱮᱨ ᱜᱮ ᱩᱱ ᱫᱚ ᱟᱹᱰᱤ ᱠᱮᱴᱮᱡ ᱠᱤᱥᱟᱸᱬ ᱞᱮ ᱛᱟᱦᱮᱸ ᱠᱟᱱᱟ ᱜᱚᱢᱠᱮ ᱦᱩᱸ ᱠᱟᱲᱟ ᱵᱤᱛᱠᱤᱞ ᱠᱚ ᱛᱟᱦᱮᱸ ᱠᱟᱱᱟ ᱛᱚᱣᱟᱭ ᱛᱟᱦᱮᱸᱫ ᱩᱱᱠᱩ ᱡᱟᱹᱱᱤᱡ ᱵᱤᱱ ᱚᱱᱟ ᱵᱚᱲᱚ ᱠᱚᱲᱦᱟ ᱛᱮ ᱡᱟᱹᱱᱤᱡ ᱢᱤᱫ ᱠᱚᱲᱦᱟ ᱡᱟᱹᱱᱤ ᱠᱚ ᱛᱚᱣᱟᱭ ᱛᱟᱦᱮᱸᱜ ᱟᱫᱚᱼᱼ ᱩᱱᱠᱩ ᱢᱟ ᱨᱮᱸᱜᱮᱡ ᱡᱟᱞᱟ ᱟᱹᱛᱤᱧ ᱞᱤᱧ ᱤᱫᱤ ᱠᱚ ᱛᱟᱦᱮᱸᱫ ᱚᱱᱟ ᱜᱟᱰᱟ ᱟᱲᱮ ᱠᱚᱨᱮ
ᱦᱮᱸ
ᱟᱨ ᱚᱱᱟ ᱵᱤᱨ ᱠᱚ ᱢᱮᱱᱟᱜᱼᱟ ᱥᱟᱨᱡᱚᱢ ᱵᱤᱨ ᱟᱫᱚ ᱱᱮᱜᱼᱮ ᱱᱮᱝᱠᱟ ᱡᱟᱹᱯᱩᱫ ᱫᱤᱱ ᱫᱚ ᱜᱚᱢᱠᱮ ᱟᱹᱞᱤᱧ ᱫᱚ ᱴᱷᱮᱠᱟᱣᱛᱮᱫ ᱞᱤᱧ ᱪᱟᱞᱟᱜ ᱛᱟᱦᱮᱸᱫ ᱵᱩᱡᱽ ᱫᱟᱹᱵᱤᱱ ᱴᱷᱮᱠᱟᱛᱮ ᱞᱤᱧ ᱪᱟᱞᱟᱜᱼᱟ ᱥᱮᱱ ᱠᱟᱛᱮᱫ ᱵᱤᱨ ᱠᱚᱨᱮ ᱡᱟᱦᱟᱸ ᱩᱵ ᱠᱚ ᱡᱟᱱᱟᱢᱚᱜ ᱚᱱᱟ ᱯᱩᱲ ᱯᱟᱴᱠᱟ ᱦᱮᱸᱫᱮ ᱯᱟᱴᱠᱟ ᱵᱩᱲᱦᱤ ᱜᱟᱹᱪᱷᱤ ᱛᱟᱨᱯᱚᱨᱮ ᱦᱮᱸ ᱡᱟᱦᱟᱸ ᱠᱚ ᱢᱮᱛᱟᱜᱼᱟ ᱢᱚᱛᱟᱢᱚᱜ ᱥᱮ ᱯᱩᱴᱠᱟᱹ ᱠᱚ
ᱦᱮᱸ
ᱟᱹᱞᱤᱧ ᱫᱚ ᱚᱱᱟ ᱫᱚ ᱵᱚᱥᱛᱟ ᱨᱮᱞᱤᱧ ᱦᱟᱞᱟᱝ ᱛᱟᱦᱮᱸ ᱟᱨ ᱡᱚᱠᱷᱚᱱ ᱛᱚᱠᱷᱚᱱ ᱢᱮᱨᱚᱢ ᱵᱷᱤᱰᱤ ᱠᱚ ᱰᱟᱹᱝᱨᱤ ᱠᱩᱞᱤᱧ ᱟᱹᱜᱩ ᱠᱚᱭᱟ ᱚᱲᱟᱜ ᱞᱤᱧ ᱛᱚᱞ ᱠᱮᱫ ᱠᱚᱣᱟ ᱦᱮᱸ ᱛᱩᱯᱩ ᱥᱟᱯᱷᱟ ᱠᱟᱛᱮ ᱛᱮ ᱟᱫᱚ ᱚᱱᱟ ᱡᱟᱦᱟᱸ ᱵᱚᱥᱛᱟ ᱢᱮᱱᱟᱜ ᱛᱟᱞᱮᱧ ᱚᱱᱟ ᱥᱟᱵ ᱠᱟᱛᱮᱫ ᱵᱟᱡᱟᱨ ᱨᱮᱞᱤᱧ ᱩᱰᱩᱠ ᱮᱱᱟ ᱢᱳᱲ ᱨᱮᱞᱤᱧ ᱟᱹᱠᱷᱨᱤᱧ ᱛᱟᱦᱮᱸᱫ ᱚᱱᱟ ᱠᱚ ᱦᱮᱸ ᱚᱱᱠᱟ ᱠᱟᱛᱮ ᱜᱚᱝᱠ ᱠᱟ ᱥᱚᱝᱥᱟᱨ ᱞᱤᱱ ᱛᱤᱸᱜᱩ ᱨᱟᱠᱟᱵ ᱟᱠᱟᱫᱟᱭ ᱜᱚᱢᱠᱮ ᱟᱫᱚ ᱚᱱᱟ ᱠᱚ ᱠᱟᱛᱷᱟ ᱢᱟ ᱱᱮᱛᱟᱨ ᱦᱚᱲ ᱥᱮ ᱜᱤᱫᱽᱨᱟᱹ ᱠᱚᱫᱚ ᱵᱟᱝ ᱠᱚ ᱵᱩᱡᱽ ᱛᱤᱭᱳᱜᱼᱟ ᱪᱮᱫᱞᱮᱠᱟ ᱠᱟᱛᱮ ᱫᱤᱱ ᱠᱚ ᱛᱟᱵ ᱦᱩᱭᱟᱠᱟᱱᱟ
ᱱᱮᱛᱟᱨ ᱫᱚ ᱯᱟᱹᱦᱤᱞᱟᱜ ᱠᱟᱛᱷᱟ ᱫᱚ ᱢᱤᱫᱴᱮᱱ ᱠᱟᱹᱦᱱᱤ ᱞᱮᱠᱟ ᱦᱩᱭᱱᱟ ᱱᱮᱛᱟᱨ ᱠᱚ ᱜᱤᱫᱽᱨᱟᱹ ᱟᱸᱡᱚᱢᱟᱫᱼ ᱩᱱᱠᱩ ᱫᱚᱠᱚ ᱞᱟᱹᱭᱟ ᱱᱚᱣᱟ ᱫᱚ ᱠᱟᱹᱦᱱᱤ ᱠᱚ ᱟᱸᱡᱚᱢ ᱟᱞᱮ ᱠᱟᱱᱟ ᱟᱨ ᱱᱚᱣᱟ ᱡᱮ ᱥᱟᱹᱨᱤᱜᱮ ᱦᱩᱭᱞᱮᱱ ᱛᱮ ᱱᱚᱣᱟ ᱡᱤᱱᱤᱥ ᱱᱚᱣᱟ ᱠᱚᱫᱚ ᱦᱮᱸ ᱵᱟᱝᱠᱚ ᱯᱟᱹᱛᱭᱟᱹᱣ ᱞᱟᱹᱜᱤᱫᱚᱜᱼᱟ
ᱵᱟᱝ ᱠᱚ ᱯᱩᱛᱤᱜᱼᱟ
ᱦᱮᱸ ᱜᱚᱝᱠᱮ ᱞᱟᱦᱟ ᱛᱮᱫᱚ ᱚᱱᱠᱟ ᱦᱚᱸᱼᱼ ᱡᱟᱦᱟᱸ ᱪᱟᱥ ᱟᱵᱟᱫ ᱠᱚᱫᱚ ᱵᱟᱝ ᱛᱟᱦᱮᱸ ᱠᱟᱱᱟ ᱡᱟᱦᱟᱸᱼ ᱟᱵᱮᱱ ᱦᱮᱸ ᱱᱮᱛᱟᱨ ᱡᱮᱢᱚᱱ ᱟᱹᱰᱤ ᱨᱚᱠᱚᱢ ᱦᱳᱲᱳ ᱠᱚ ᱥᱮ ᱱᱚᱣᱟ ᱩᱛᱩ ᱠᱚ ᱥᱚᱵᱽᱡᱤ ᱠᱚᱵᱚᱱ ᱪᱟᱥ ᱮᱫᱟ ᱞᱟᱦᱟ ᱛᱮᱫᱚ ᱚᱱᱠᱟ ᱞᱮᱠᱟ ᱫᱚ ᱵᱟᱝ ᱛᱟᱦᱮᱸ ᱠᱟᱱᱟ ᱡᱟᱦᱟᱸ ᱞᱟᱹᱜᱤᱫ ᱛᱮ ᱟᱵᱩ ᱦᱟᱱᱮ ᱵᱷᱩᱛᱢᱚᱲᱤ ᱦᱩᱲᱩ ᱦᱮᱸ ᱛᱟᱯᱚᱨ ᱮᱸ ᱡᱚᱜ ᱡᱚᱸᱰᱨᱟ ᱡᱚᱸᱰᱨᱟ ᱠᱚ ᱮᱨ ᱦᱩᱭᱩᱜ ᱠᱟᱱ ᱛᱟᱦᱮᱸᱫ ᱦᱳᱭ ᱡᱚᱸᱰᱨᱟ ᱨᱮᱱᱟᱜ ᱫᱟᱜ ᱢᱟᱹᱲᱤ ᱞᱟᱦᱟ ᱛᱮᱫᱚ ᱯᱟᱹᱦᱤᱞ ᱫᱚ ᱫᱚᱢᱮ ᱡᱚᱢ ᱦᱩᱭᱩᱜ ᱠᱟᱱ ᱛᱟᱦᱮᱸᱫ
ᱡᱟᱱᱦᱮ ᱪᱟᱣᱞᱮ ᱫᱟᱠᱟ ᱛᱟᱦᱮᱸ ᱠᱟᱱᱟ ᱜᱚᱝᱠᱮ
ᱦᱮᱸ ᱛᱟᱦᱚᱞᱮ ᱱᱤᱛ
ᱟᱨ ᱫᱤᱥᱟᱹᱭᱟᱵᱤᱱ ᱜᱚᱝᱠᱮ ᱚᱱᱟ ᱢᱤᱫ ᱨᱚᱠᱚᱢ ᱜᱷᱟᱥ ᱡᱟᱱᱟᱢᱚᱜ ᱛᱟᱦᱮᱸᱫ ᱚᱱᱟ ᱜᱷᱟᱥ ᱜᱮ ᱡᱚᱜ ᱛᱟᱦᱮᱸᱫ ᱚ ᱜᱮ ᱫᱟᱠᱟᱭ ᱦᱩᱭᱩᱜ ᱛᱟᱦᱮᱸᱫ ᱫᱤᱥᱟᱹᱭ ᱫᱟᱵᱤᱱ?
ᱦᱮᱸ ᱦᱮᱸ ᱦᱮᱸ ᱚᱱᱟᱛᱚ ᱜᱚᱝᱠᱮ ᱦᱮᱸ ᱫᱤᱥᱟᱹᱭᱟᱞᱤᱧ ᱟᱯᱮᱥᱮᱫ ᱫᱚ ᱫᱚᱢᱮ ᱦᱩᱭᱩᱜ ᱛᱟᱦᱮᱸᱫ ᱱᱚᱝᱠᱟᱱᱟᱜ ᱛᱟᱦᱚᱞᱮ
ᱜᱟᱰᱟ ᱫᱷᱟᱨᱮ ᱫᱷᱟᱨᱮ ᱛᱮ᱾
ᱦᱮᱸ ᱦᱮᱸ ᱛᱟᱦᱞᱮ ᱱᱚᱝᱠᱟ ᱢᱤᱫ ᱫᱷᱟᱣ ᱪᱟᱞᱟᱣ ᱦᱩᱭ ᱞᱮᱱ ᱛᱟᱦᱮᱸ ᱯᱟᱹᱦᱤᱞ ᱫᱚ ᱥᱟᱭᱠᱮᱞ ᱠᱚᱛᱚ ᱵᱟᱝ ᱛᱟᱦᱮᱸ ᱠᱟᱱᱟ ᱛᱟᱲᱟᱢ ᱛᱮ ᱢᱤᱫ ᱫᱷᱟᱣ ᱟᱹᱜᱩ ᱦᱩᱭ ᱞᱮᱱ ᱛᱟᱦᱮᱸᱫ ᱢᱤᱫ ᱵᱚᱥᱛᱟ ᱛᱮ ᱟᱹᱜᱩ ᱞᱮᱫ ᱛᱟᱦᱮᱸ ᱟᱯᱮ ᱥᱮᱫ ᱠᱷᱚᱱᱟᱜ ᱜᱮ ᱛᱟᱦᱚᱞᱮ ᱦᱮᱸ ᱚᱱᱟ ᱫᱚ ᱫᱚᱢᱮ ᱦᱟᱢᱟᱞ ᱜᱮᱭᱟ ᱜᱚᱝᱠᱮ ᱟᱹᱞᱤᱧ ᱞᱤᱧ ᱛᱚᱠᱷᱚᱱᱤᱧ ᱩᱱ ᱥᱚᱢᱟᱹᱭ ᱞᱤᱧ ᱟᱹᱜᱩ ᱞᱮᱫ ᱛᱟᱦᱮᱸᱱ ᱦᱮᱸ
ᱟᱫᱚ ᱜᱚᱝᱠᱮ ᱚᱱᱟ ᱫᱚ ᱪᱮᱫᱟᱜ ᱵᱟᱝ ᱦᱟᱢᱟᱞᱚᱜᱼᱟ ᱚᱱᱟ ᱫᱚ ᱮᱠᱮᱱ ᱡᱟᱝ ᱜᱮᱛᱚ᱾
ᱦᱮᱸ ᱦᱮᱸ
ᱰᱟᱹᱨ ᱯᱟᱞᱟ ᱠᱚᱢᱟ ᱵᱟᱹᱱᱩᱜ ᱜᱮ
ᱦᱮᱸ ᱟᱨ ᱚᱱᱟ ᱫᱚ ᱜᱚᱝᱠᱮ ᱢᱤᱫ ᱴᱩᱠᱩᱱ ᱡᱚᱢ ᱛᱮᱜᱮᱵᱮᱱ ᱵᱤᱜᱼᱟ ᱮᱢᱚᱱ ᱢᱤᱫᱴᱮᱱ ᱜᱩᱱ ᱛᱟᱦᱮᱸᱡ ᱠᱟᱱᱟ ᱚᱱᱟ
ᱜᱩᱱ ᱟᱨ ᱚᱱᱠᱟ ᱜᱮ ᱦᱮᱲᱮᱢ ᱛᱟᱦᱮᱸᱫ ᱪᱮᱫ ᱞᱮᱠᱟ ᱜᱚᱝᱠᱮ ᱢᱟᱥᱮ ᱞᱟᱹᱭ ᱵᱤᱱ?
ᱦᱮᱲᱮᱢ ᱦᱮᱸ
ᱦᱩᱸ ᱫᱟᱜ ᱨᱮ ᱠᱟᱹᱴᱤᱡ ᱛᱤᱠᱤ ᱞᱮᱠᱷᱟᱱ ᱜᱮ ᱮᱠᱫᱚᱢ ᱩᱷ᱾
ᱦᱮᱸ ᱾
ᱚᱠᱟ ᱦᱮᱲᱮᱢ ᱟᱨ ᱡᱩᱫᱤ ᱵᱮᱨᱮᱞ ᱥᱟᱨᱡᱚᱢ ᱯᱟᱞᱟ ᱨᱮᱵᱤᱱ ᱡᱚᱢᱟ, ᱟᱫᱚ ᱦᱩᱭ ᱠᱟᱱᱟ ᱟᱵᱤᱱ ᱫᱚ ᱞᱟᱡ ᱵᱤᱛᱮ ᱵᱟᱫᱽᱫᱷᱚᱜᱼᱟ ᱟᱨ ᱯᱟᱹᱦᱤᱞ ᱛᱚ ᱩᱛᱩ ᱫᱚ ᱵᱟᱝ ᱛᱟᱦᱮᱸ ᱠᱟᱱᱟ ᱛᱟᱵᱚᱱ ᱾ ᱮᱠᱮᱱ ᱫᱟᱠᱟ ᱜᱮ ᱦᱩᱵᱽᱲᱩᱠ ᱦᱩᱭᱩᱜ ᱠᱟᱱ ᱛᱟᱦᱮᱸᱫ ᱾
ᱦᱮᱸ ᱾ ᱛᱟᱦᱚᱞᱮ ᱯᱟᱹᱦᱤᱞ ᱛᱚ ᱚᱱᱠᱟ ᱩᱛᱩ ᱠᱚᱦᱚᱸ ᱵᱟᱝ ᱛᱟᱦᱮᱸ ᱠᱟᱱᱟ ᱱᱮᱛᱟᱨ ᱫᱚ ᱟᱹᱰᱤ ᱨᱚᱠᱚᱢᱟᱜ ᱩᱛᱩ ᱩᱰᱩᱠ ᱟᱠᱟᱱᱟ ᱦᱮᱸ ᱛᱟᱨᱯᱚᱨ ᱫᱮᱥ ᱵᱤᱫᱮᱥ ᱠᱷᱚᱱᱟᱜ ᱦᱚᱸᱠᱚ ᱟᱹᱜᱩᱭᱮᱫᱟ ᱠᱚ ᱦᱤᱡᱩᱜ ᱠᱟᱱᱟ ᱡᱟᱦᱟᱸ
ᱢᱚᱥᱞᱟ ᱯᱟᱛᱤ ᱠᱚᱦᱚᱸ
ᱦᱮᱸ ᱯᱟᱹᱦᱤᱞᱟᱜ ᱠᱟᱛᱷᱟ ᱵᱮᱱ ᱞᱟᱹᱭᱟ ᱯᱟᱹᱦᱤᱞ ᱫᱚ ᱜᱚᱝ ᱠᱮ ᱟᱞᱮᱭᱟᱜ ᱚᱱᱟ ᱠᱩᱰᱟᱹᱢ ᱠᱩᱰᱟᱹᱢ ᱛᱮ ᱛᱟᱹᱨᱩᱵ ᱠᱚ ᱥᱮ ᱵᱟᱱᱟ ᱠᱚᱠᱚ ᱪᱟᱞᱟᱜ ᱛᱟᱦᱮᱸᱱ ᱦᱮᱸ,
ᱦᱩᱸ ᱾
ᱛᱟᱦᱚᱞᱮ ᱞᱟᱦᱟ ᱛᱮᱫᱚ ᱫᱚᱢᱮ ᱠᱚ ᱩᱰᱩᱠᱚᱜ ᱛᱟᱦᱮᱸᱫ ᱜᱚᱝᱠᱮ ᱾ ᱦᱮᱸ ᱛᱟᱦᱚᱞᱮ ᱟᱵᱮᱱ ᱵᱮᱱ ᱟᱸᱡᱚᱢ ᱟᱠᱟᱜ ᱜᱮᱭᱟ ᱡᱟᱹᱱᱤᱡ ᱟᱞᱮ ᱥᱮᱱ ᱦᱮᱸ ᱢᱤᱫ ᱫᱷᱟᱹᱣ ᱚᱱᱮ ᱵᱟᱱᱟ ᱫᱚᱱ ᱦᱮᱸ ᱪᱟᱞ ᱪᱚᱴᱨᱮᱭ ᱫᱩᱲᱩᱵ ᱟᱠᱟᱱᱟ, ᱛᱟᱦᱞᱮ ᱚᱱᱟ ᱚᱲᱟᱜ ᱦᱚᱲ ᱫᱚ ᱟᱹᱭᱩᱵ ᱵᱮᱲᱟ ᱠᱚ ᱧᱤᱫᱟᱹ ᱠᱚ ᱡᱟᱹᱯᱤᱫ ᱟᱠᱟᱫᱟ, ᱛᱟᱦᱚᱞᱮ ᱡᱟᱹᱯᱤᱫ ᱠᱮᱡ ᱠᱷᱟᱡ ᱠᱚ ᱥᱮᱛᱟᱜ ᱵᱮᱲᱟ ᱡᱚᱠᱷᱚᱱ ᱠᱚ ᱩᱸᱰᱩᱜ ᱠᱟᱛᱮ ᱠᱚ ᱧᱮᱞ ᱮᱫᱟ, ᱠᱚ ᱵᱟᱱᱟ ᱫᱚ ᱵᱟᱹᱱᱩᱭᱟ ᱛᱟᱦᱞᱮ ᱟᱠᱟᱭᱮᱱᱟ ᱛᱟᱞᱦᱮ ᱞᱟᱹᱭ ᱟᱠᱚ ᱟᱠᱟᱸᱣᱮᱱᱟ? ᱛᱟᱦᱚᱞᱮ ᱟᱛᱩ ᱦᱚᱲ ᱠᱚ ᱡᱟᱣᱨᱟᱭᱮᱱᱟ, ᱛᱟᱨᱯᱚᱨᱮ ᱩᱱᱠᱩ ᱠᱚ ᱯᱷᱟᱭᱥᱟᱞᱟ ᱠᱟᱛᱮ ᱠᱚ ᱞᱟᱹᱭᱮᱫᱟ ᱩᱱᱤ ᱫᱚ ᱵᱟᱹᱱᱩᱜᱭᱟ ᱢᱟᱱᱮ ᱩᱱᱤ ᱫᱚᱭ ᱫᱟᱹᱲ ᱠᱟᱫᱟ ᱾ ᱚᱱᱟ ᱢᱤᱫᱴᱮᱱ ᱚᱱᱠᱟ ᱢᱤᱫᱴᱮᱱ ᱜᱷᱚᱴᱚᱱᱟ ᱜᱷᱚᱴᱟᱣ ᱞᱮᱱ ᱛᱟᱦᱮᱸᱫ ᱾
ᱜᱷᱚᱴᱟᱣ ᱞᱮᱱᱟ, ᱦᱮᱸ ᱜᱚᱝᱠᱮ ᱚᱱᱟᱫᱚ ᱟᱹᱞᱤᱧ ᱦᱚᱸ ᱮᱸ ᱠᱟᱹᱴᱤᱡ ᱰᱷᱮᱨ ᱫᱤᱱ ᱞᱟᱦᱟ ᱧᱚᱜ ᱜᱮᱞᱤᱧ ᱱᱚᱝᱠᱟ ᱞᱤᱧ ᱟᱸᱡᱚᱢ ᱵᱟᱲᱟᱭᱮᱫ ᱛᱮ ᱡᱮ ᱵᱟᱝ ᱢᱟ ᱮᱸ ᱩᱢᱩᱠ ᱟᱛᱩ ᱨᱮ ᱱᱚᱝᱠᱟ ᱠᱚ ᱡᱟᱣᱨᱟ ᱜᱚᱴᱟ ᱠᱮᱫᱟ ᱡᱮ ᱩᱱᱤ ᱫᱚ ᱟᱫᱚ ᱵᱟᱝ ᱠᱚ ᱧᱟᱢ ᱞᱮᱫᱮ ᱠᱷᱟᱱ, ᱟᱫᱚ ᱟᱫ ᱢᱮᱱᱛᱮ ᱠᱚ ᱵᱟᱛᱟᱣᱟ ᱾ ᱦᱟᱛᱟᱣ ᱟᱠᱟᱫᱟ ᱾ ᱟᱫᱚ ᱟᱹᱞᱤᱧ ᱦᱚᱸ ᱚᱱᱠᱟ ᱟᱸᱡᱚᱢ ᱫᱚᱞᱤᱧ ᱟᱸᱡᱚᱢ ᱟᱠᱟᱫ ᱜᱮᱭᱟ, ᱵᱟᱝ ᱫᱚ ᱵᱟᱝ, ᱟᱫᱚ ᱟᱫᱚ ᱜᱚᱝᱠᱮ ᱟᱡᱛᱮ ᱡᱩᱫᱤ ᱫᱟᱹᱲᱟᱭ ᱟᱫᱚ ᱚᱱᱟ ᱫᱚ ᱟᱫᱚ ᱪᱮᱫ ᱵᱤᱱ ᱢᱮᱱᱟ ᱥᱮ ᱫᱩᱠ ᱫᱚ ᱚᱠᱟᱨᱮ ᱵᱤᱱ ᱫᱚᱦᱚᱭᱟ ᱾ ᱦᱩᱸ ᱾
ᱛᱚ ᱟᱨ ᱵᱟᱵᱮᱱ ᱟᱹᱜᱩ ᱫᱟᱲᱮᱭᱟᱭᱟ ᱾
ᱵᱟᱝᱵᱤᱱ ᱟᱹᱜᱩ ᱫᱟᱲᱮᱟᱭᱟ ᱥᱮ ᱟᱡᱦᱚᱸ ᱪᱤᱠᱟᱹ ᱛᱮ ᱦᱤᱡᱩᱜ ᱟᱭ ᱾ ᱞᱟᱡᱟᱣ ᱛᱮ ᱾ ᱦᱮᱸ ᱾
ᱟᱫᱚ ᱟᱵᱮᱱ ᱢᱚᱬᱮ ᱦᱚᱲ ᱫᱚ ᱡᱟᱦᱟᱸ ᱛᱤᱱᱟᱹᱜ ᱜᱮ ᱟᱵᱮᱱ ᱫᱚᱱ ᱜᱟᱰᱟᱭ ᱵᱮᱱ ᱥᱮ, ᱛᱚ ᱩᱱᱤ ᱫᱚᱭ ᱪᱮᱫᱟᱜ ᱮ ᱦᱤᱡᱩᱜᱼᱟ ᱟᱭ ᱾
ᱪᱮᱫᱟᱜ ᱦᱤᱡᱩᱜ